ᱟᱯᱮ ᱥᱮᱫ ᱫᱚ ᱵᱤᱨ ᱠᱚ ᱢᱮᱱᱟᱜ ᱟᱥᱮ ᱵᱟᱝ?
ᱦᱩᱸ ᱟᱞᱮᱮᱥᱮᱫ ᱫᱚ ᱵᱤᱨ ᱠᱚᱦᱚᱸ ᱢᱮᱱᱟᱜᱼᱟ᱾ ᱵᱤᱨ ᱵᱚᱞᱛᱮ ᱥᱟᱨᱡᱚᱢ ᱵᱤᱨ ᱢᱮᱱᱟᱜᱼᱟ ᱾ ᱥᱟᱨᱡᱚᱢ ᱵᱤᱨ ᱥᱟᱶᱛᱮ ᱢᱟᱛᱠᱚᱢ, ᱠᱚ ᱢᱮᱱᱟᱜᱼᱟ ᱩᱞ ᱫᱟᱨᱮ ᱠᱚ ᱢᱮᱱᱟᱜᱼᱟ᱾
ᱚ ᱥᱟᱨᱡᱚᱢ ᱫᱟᱨᱮ ᱫᱚ ᱪᱮᱫ, ᱪᱮᱫ ᱠᱚᱭ ᱞᱟᱜᱟ-ᱜ ᱜᱮᱭᱟ᱾ ᱟᱯᱮ ᱥᱮᱫ ᱫᱚ
ᱥᱟᱨᱡᱚᱢ ᱫᱟᱨᱮ ᱫᱚ, ᱟᱵᱚᱣᱟ-ᱜ ᱫᱚᱢ ᱟᱹᱰᱤ ᱠᱷᱮᱛ ᱟᱹᱰᱤ ᱠᱤᱪᱷᱩ ᱨᱮᱜᱮ ᱞᱟᱜᱟᱜᱼᱟ᱾ ᱡᱮᱢᱚᱱ ᱯᱳᱭᱞᱳ ᱨᱮ ᱡᱩᱫᱤᱢ ᱞᱟᱹᱭᱟ᱾ ᱦᱩᱸ ᱯᱩᱡᱟᱹᱯᱟᱥᱟ ᱨᱮ, ᱞᱟᱜᱟᱜᱼᱟ᱾ ᱥᱟᱨᱡᱚᱢ ᱡᱟᱦᱟᱸ ᱫᱷᱩᱲᱟᱹᱴᱟᱜ ᱞᱟᱜᱟᱜᱼᱟ᱾ ᱢᱟᱱᱮ ᱥᱟᱨᱡᱚᱢ ᱫᱟᱨᱮ ᱨᱮᱱᱟ-ᱜ ᱡᱩᱫᱤᱢ ᱞᱟᱹᱭᱟ᱾ ᱯᱷᱮᱰ ᱠᱷᱚᱱ ᱪᱚᱴ ᱡᱚ ᱠᱷᱚᱱ ᱡᱟᱝ᱾ ᱥᱟᱠᱟᱢ ᱠᱚ ᱠᱷᱚᱱ ᱡᱷᱚᱛᱚ ᱜᱮ ᱞᱟᱜᱟᱜᱼᱟ᱾ ᱡᱮᱢᱚᱱ ᱪᱮᱫ ᱠᱟᱹᱢᱤ ᱠᱚᱨᱮ, ᱟᱯᱮ ᱵᱟᱹᱲᱛᱤ ᱯᱮ ᱞᱟᱜᱟᱣ ᱜᱮᱭᱟ᱾ ᱱᱚᱣᱟ ᱥᱟᱨᱡᱚᱢ ᱫᱟᱨᱮ ᱠᱚᱼᱫᱚ ᱟᱯᱮ ᱥᱮᱫ ᱫᱚ ᱢᱮᱱᱟᱜ? ᱥᱚᱣᱟ ᱥᱟᱨᱡᱚᱢ ᱫᱟᱨᱮ ᱠᱚ ᱢᱟᱛᱠᱚᱢ ᱫᱟᱨᱮ ᱠᱚ᱾
ᱦᱮᱸ ᱢᱮᱱᱟᱜ ᱜᱮᱭᱟ᱾ ᱟᱞᱮ ᱥᱮᱫ ᱦᱚᱸ ᱥᱟᱨᱡᱚᱢ, ᱢᱟᱛᱠᱚᱢ, ᱩᱞ ᱟᱹᱰᱤ ᱨᱚᱠᱚᱢ ᱫᱟᱨᱮ ᱜᱮ ᱢᱮᱱᱟᱜ ᱜᱮᱭᱟ ᱾ ᱟᱞᱮ ᱫᱚ ᱡᱮᱢᱚᱱ ᱥᱟᱨᱡᱚᱢ ᱫᱟᱨᱮ ᱨᱮᱱᱟᱜ ᱫᱚ, ᱠᱟᱴᱸ ᱦᱚᱸᱞᱮ ᱥᱟᱦᱟᱱ ᱜᱮᱭᱟᱞᱮ ᱾ ᱫᱷᱽᱩᱲᱟᱹ ᱠᱚᱞᱮ ᱫᱷᱽᱩᱲᱟᱹ ᱠᱚᱞᱮ ᱤᱭᱟᱹ ᱫᱚᱦᱚᱭ ᱜᱮᱭᱟᱞᱮ ᱾ ᱥᱟᱠᱟᱢ ᱠᱚ ᱟᱹᱠᱷᱨᱤᱧ ᱜᱟᱱᱚᱜᱼᱟ, ᱯᱟᱛᱲᱟ ᱜᱟᱱᱚᱜᱼᱟ᱾ ᱫᱟᱠᱟ ᱡᱚᱢ ᱜᱟᱱᱚᱜᱼᱟ᱾ ᱯᱤᱴᱷᱟᱹ ᱜᱟᱱᱚᱜᱼᱟ ᱞᱮᱴᱸ ᱚᱴᱚ ᱠᱚ ᱡᱚᱢ ᱜᱟᱱᱚᱜᱼᱟ, ᱟᱭᱢᱟ ᱞᱮᱠᱟᱱᱟᱼᱜ ᱜᱟᱱᱚᱜᱼᱟ ᱾ ᱚᱲᱟᱜ ᱠᱚᱦᱚᱸ ᱵᱮᱱᱟᱣ ᱜᱟᱱᱚᱜᱼᱟ᱾ ᱥᱟᱨᱡᱚᱢ ᱠᱟᱨᱰᱛᱮ ᱾ ᱟᱯᱮᱥᱟᱫ?
ᱟᱞᱮ ᱥᱮᱫ ᱦᱚᱸ ᱚᱱᱟ ᱠᱚᱜᱮ ᱠᱟᱹᱢᱤ ᱞᱟᱜᱟᱣᱟ᱾ ᱟᱪᱪᱷᱟ ᱥᱟᱨᱡᱚᱢ ᱢᱮᱱᱟᱜ ᱛᱚ ᱚᱱᱟ ᱠᱚ ᱞᱟᱜᱼᱟ, ᱠᱛᱩ ᱥᱟᱨᱡᱚᱢ ᱡᱟᱦᱟᱸ ᱪᱷᱟᱞ ᱦᱩᱭᱩᱜᱼᱟ ᱾ᱚᱱᱟ ᱪᱷᱟᱞᱴᱷᱮᱱ ᱡᱩᱫᱤ ᱡᱟᱦᱟᱱᱟ-ᱜ ᱡᱤᱞ ᱩᱛᱩ ᱞᱟᱫ ᱠᱚᱼᱦᱚᱸ ᱪᱮᱛᱟᱜ ᱟᱹᱰᱤ ᱢᱚᱡᱽ ᱜᱮ ᱥᱤᱵᱤᱞᱚᱜᱼᱟ ᱾
ᱦᱳᱭ
ᱟᱪᱪᱷᱟ ᱥᱟᱨᱡᱚᱢ ᱥᱟᱠᱟᱢ ᱥᱟᱨᱡᱚᱢ ᱥᱟᱠᱟᱢ ᱫᱚ ᱠᱟ. ᱢᱤ ᱨᱮᱜᱮ ᱞᱟᱜᱟᱜᱼᱟ᱾ ᱡᱮᱢᱚᱱ ᱯᱩᱡᱟᱹ ᱯᱟᱥᱟ ᱨᱮᱫᱚ ᱞᱟᱜᱟᱜ ᱠᱟᱱ ᱛᱟᱵᱚ ᱾ᱡᱮᱢᱚᱱ ᱯᱟᱛᱲᱟ ᱠᱚᱢ ᱞᱟᱹᱭ ᱠᱮᱫ ᱞᱮᱠᱟ ᱱᱚᱣᱟ ᱠᱚᱼᱫᱚ ᱡᱟᱦᱟᱸ ᱛᱤᱱᱟᱹᱜ ᱢᱮᱱᱟᱜᱼᱟ᱾ ᱯᱟᱛᱲᱟ ᱯᱷᱩᱲᱩᱜ ᱚᱱᱟ ᱠᱚᱼᱫᱚ ᱞᱟᱜᱟᱜᱼᱟ ᱾ᱠᱤᱨᱤᱧ ᱟᱹᱷᱨᱤᱧ ᱦᱚᱸ ᱜᱟᱱᱚᱜ ᱠᱟᱱ ᱛᱟᱵᱚᱱᱟ ᱾ ᱠᱤᱱᱛᱩ ᱥᱟᱨᱡᱚᱢ ᱥᱟᱠᱟᱢ ᱫᱚ ᱟᱵᱚ ᱫᱚ ᱯᱩᱡᱟᱹ ᱯᱟᱥᱟ ᱠᱚᱨᱮ ᱠᱟᱹᱢᱤ ᱠᱟᱹᱥᱱᱤ ᱠᱚᱨᱮ ᱦᱚᱸ ᱞᱟᱜᱟᱜ ᱠᱟᱱᱟ ᱾ ᱟᱨ ᱢᱤᱫᱴᱮᱱ ᱢᱤᱫᱴᱟᱝ ᱡᱟᱦᱟᱸ ᱫᱷᱽᱩᱲᱟᱹ ᱠᱟᱱᱟ ᱚᱱᱟ ᱫᱷᱽᱩᱲᱟᱹ ᱫᱚ ᱯᱩᱡᱟᱹ ᱥᱚᱢᱚᱭ ᱵᱚᱱ ᱞᱟᱜᱟᱣᱟ ᱾ ᱥᱮ ᱱᱚᱣᱟ ᱫᱚ ᱫᱷᱽᱩᱲᱟᱹ ᱫᱚ ᱟᱹᱰᱤ ᱡᱟᱹᱨᱩᱲᱟᱱ ᱡᱤᱱᱤᱥ ᱜᱮ ᱠᱟᱱᱟ ᱾ ᱥᱟᱶᱛᱮ ᱡᱟᱦᱟᱸ ᱡᱚ ᱢᱮᱱᱟᱜᱼᱟ ᱾ ᱡᱚ ᱠᱚᱼᱦᱚᱸ ᱱᱮᱛᱟᱨ ᱫᱚ ᱧᱮᱞ ᱦᱩᱭᱩᱜ ᱠᱟᱱᱟ᱾ ᱵᱤᱨ ᱠᱷᱚᱱ ᱠᱚ ᱦᱟᱞᱟᱝ ᱮᱫ ᱛᱮᱠᱚ ᱥᱩᱱᱩᱢ ᱮᱫᱟ ᱾ ᱠᱚ ᱦᱟᱞᱟᱝ ᱮᱫᱟ ᱥᱮ ᱥᱟᱨᱡᱚᱢ ᱡᱚ ᱪᱮᱫᱞᱮᱠᱟ ᱵᱩᱡᱷᱟᱹᱜᱼᱟ ᱾ ᱡᱚᱢ ᱠᱟᱛᱮᱢ ᱧᱮᱞ ᱵᱟᱲᱟ ᱟᱠᱟᱫᱟ ᱾
ᱡᱚᱢ ᱠᱟᱛᱮ ᱤᱧ ᱧᱮᱞ ᱵᱟᱲᱟ ᱠᱟᱜ ᱜᱮᱭᱟ ᱦᱟᱲᱦᱟᱫ ᱦᱟᱲᱦᱟᱫ ᱠᱟᱹᱴᱤᱡ ᱵᱩᱡᱷᱟᱹᱜᱼᱟ, ᱨᱟᱱ ᱠᱚᱨᱮᱜ ᱠᱚ ᱞᱟᱜᱟᱣ ᱜᱮᱭᱟ ᱠᱚ᱾
ᱟᱪᱪᱷᱟ ᱟᱯᱮ ᱥᱮᱫ ᱛᱚᱢ ᱞᱟᱹᱭ ᱠᱮᱫᱟ ᱢᱟᱛ ᱠᱚᱢ ᱫᱟᱨᱮ ᱢᱮᱱᱟᱜᱼᱟ, ᱛᱟᱦᱚᱞᱮ ᱢᱟᱛᱠᱚᱢ ᱫᱟᱨᱮ ᱠᱚᱫᱚ ᱢᱟᱛᱠᱚᱢ ᱫᱟᱨᱮ ᱪᱮᱫ ᱠᱟᱹᱢᱤ ᱠᱚᱨᱮ ᱯᱮ ᱞᱟᱜᱟᱣᱟ?
ᱟᱞᱮ ᱫᱚ ᱢᱟᱛᱠᱚᱢ ᱫᱟᱨᱮ ᱠᱚᱫᱚ ᱢᱟᱛᱠᱚᱢ ᱫᱟᱨᱮ ᱦᱚᱸ ᱥᱟᱦᱟᱱ ᱠᱚᱨᱮ ᱦᱚᱸ ᱞᱟᱜᱟᱜ ᱜᱮᱭᱟ᱾ ᱟᱨ ᱱᱚᱛᱮ ᱢᱟᱛᱠᱚᱢ ᱡᱚᱼᱴᱟᱜ ᱦᱚᱸ ᱞᱮᱴᱚ ᱠᱟᱛᱮᱜ ᱠᱚ ᱡᱚᱢ ᱜᱮᱭᱟ, ᱥᱟᱠᱟᱢ ᱴᱟᱜ ᱦᱚᱸ ᱞᱟᱜᱟᱜ ᱜᱮᱭᱟ, ᱯᱟᱛᱲᱟ ᱠᱚᱠᱚ ᱵᱮᱱᱟᱣ ᱜᱮᱭᱟ ᱾ ᱟᱯᱮ ᱥᱮᱫ ᱫᱚ?
ᱦᱩᱸ᱾ ᱟᱞᱮ ᱥᱮᱫ ᱫᱚ ᱢᱟᱛᱠᱚᱢ ᱫᱚ ᱡᱮᱢᱚᱱ ᱮᱢ ᱞᱟᱹᱭ ᱠᱮᱫᱟ ᱥᱟᱦᱟᱱ ᱥᱟ ᱠᱟᱢ ᱛᱚ ᱦᱩᱭᱩᱜ ᱜᱮᱭᱟ, ᱥᱟᱨᱡᱚᱢ ᱥᱟᱠᱟᱢ ᱜᱮ ᱥᱟᱠᱟᱢ ᱫᱚ ᱵᱟᱹᱲᱛᱤ ᱞᱮ ᱵᱮᱵᱚᱦᱟᱨᱟ ᱾ ᱢᱟᱛᱠᱚᱢ ᱱᱟᱜ ᱡᱟᱦᱟᱸ ᱢᱟᱛᱠᱚᱢ ᱱᱟᱜ ᱡᱟᱦᱟᱸ ᱡᱚ, ᱱᱚᱶᱟ ᱡᱚ ᱫᱚ ᱠᱤᱱᱛᱩ ᱡᱷᱚᱛᱚ ᱨᱮᱜᱮ ᱵᱚᱱ ᱵᱮᱵᱚᱦᱟᱨᱟ᱾ ᱪᱮᱜ ᱠᱟ ᱢᱟᱛᱠᱚᱢ ᱡᱚᱠᱷᱚᱱ ᱵᱟᱦᱟᱜᱼᱟ ᱾ ᱚᱱᱟ ᱵᱟᱦᱟ ᱛᱮᱦᱚᱸ ᱩᱸᱻ ᱟᱹᱰᱤ ᱨᱚᱠᱚᱢ ᱡᱤᱱᱤᱥ ᱠᱚᱠᱚ ᱯᱮ ᱴᱩᱠᱩᱭᱱᱟ ᱡᱤᱱᱤᱥ ᱠᱚ ᱛᱮᱠᱮ ᱟᱬᱜᱚᱭᱟ ᱱᱚᱝᱠᱟ ᱠᱚ ᱵᱮᱱᱟᱣᱟ ᱥᱮ ᱢᱟᱛᱠᱚᱢ ᱡᱚ ᱠᱚ ᱡᱚᱢᱟ᱾ ᱢᱟᱛᱠᱚᱢ ᱡᱟᱦᱟᱸ ᱵᱟᱦᱟᱜᱼᱟ, ᱵᱟᱦᱟ ᱦᱚᱸᱠᱚ ᱡᱚᱢ ᱵᱟᱲᱟᱭᱟ ᱤᱢᱱᱤ ᱛᱮᱦᱚᱸ ᱡᱚᱢ ᱵᱟᱲᱟ ᱦᱩᱭ ᱟᱠᱟᱱᱟ ᱾ ᱟᱪᱪᱷᱟ ᱢᱟᱛᱠᱚᱢ ᱡᱟᱦᱟᱸ ᱡᱚᱠᱷᱚᱱ ᱡᱚᱜᱼᱟ ᱠᱩᱸᱭᱰᱤᱜᱼᱟ ᱾ ᱠᱩᱸᱭᱰᱤ ᱦᱚᱸ ᱱᱚᱶᱟ ᱩᱛᱩ ᱠᱟᱛᱮᱫ ᱠᱚ ᱡᱚᱢᱟ ᱾ ᱥᱮ ᱵᱟᱠᱲᱮ ᱠᱚ ᱞᱟᱹᱭᱟ, ᱵᱟᱠᱲᱮ ᱠᱚ ᱞᱟᱹᱭᱟ ᱡᱟᱹᱱᱤᱡ ᱠᱷᱟᱱ᱾ ᱵᱟᱠᱲᱮ ᱥᱮ ᱪᱮᱫ ᱠᱚ ᱞᱟᱹᱭᱟ?
ᱦᱮᱸ ᱵᱟᱠᱲᱮ ᱜᱮᱠᱚ ᱞᱟᱹᱭ ᱜᱮᱭᱟ ᱠᱚ᱾
ᱠᱷᱟᱱ ᱵᱟᱠᱲᱮ ᱯᱚᱨ ᱠᱩᱸᱭᱰᱤᱜᱼᱟ, ᱠᱩᱭᱰᱤ ᱚᱱᱟ ᱠᱩᱸᱭᱰᱤ ᱫᱚᱠᱚ ᱥᱩᱱᱩᱢᱟ᱾
ᱛᱟᱦᱚᱞᱮ ᱟᱯᱮ ᱫᱚ ᱚᱱᱟ ᱡᱟᱦᱟᱸ ᱵᱟᱠᱲᱮ ᱫᱚᱯᱮ ᱩᱛᱩ ᱵᱟᱲᱟ ᱠᱟᱫᱟ ᱥᱮ ᱵᱟᱝ? ᱟᱨ ᱠᱩᱸᱭᱰᱤ ᱫᱚᱯᱮ ᱥᱩᱱᱩᱢ ᱵᱟᱲᱟ ᱠᱟᱫᱟ ᱥᱮ ᱵᱟᱝ?
ᱵᱟᱠᱲᱮ ᱞᱮ ᱩᱛᱩ ᱵᱟᱲᱟᱣ ᱟᱠᱟᱫ ᱜᱮᱭᱟ ᱵᱟᱹᱠᱲᱤ ᱦᱚᱸ, ᱟᱹᱞᱩ ᱥᱟᱞᱟᱜ ᱠᱚ ᱩᱛᱩᱭᱟ ᱢᱳᱚᱴᱟᱢᱩᱴᱤ᱾ ᱟᱨ ᱱᱚᱛᱮ ᱥᱩᱱᱩᱢ ᱦᱚᱸ ᱥᱩᱱᱩᱢ ᱵᱟᱲᱟ ᱦᱩᱭ ᱠᱟᱱᱟ, ᱠᱟᱹᱴᱤᱡ ᱠᱟᱹᱴᱤᱡ ᱜᱟᱲᱚ ᱜᱟᱲᱚ ᱧᱚᱜ ᱥᱩᱱᱩᱢᱚᱜᱼᱟ᱾
ᱠᱤᱱᱛᱩ ᱚᱱᱟ ᱠᱩᱸᱭᱰᱤ ᱥᱩᱱᱩᱢ ᱵᱟᱠᱲᱮ ᱥᱩᱱᱩᱢ ᱠᱚᱫᱚ ᱠᱩᱸᱭᱰᱤ ᱠᱚᱫᱚ ᱟᱹᱰᱤ ᱠᱚᱨᱮ ᱜᱮ ᱞᱟᱜᱟᱜᱼᱟ ᱠᱩᱸᱭᱰᱤ ᱠᱩᱢᱤ ᱠᱚᱛᱮ ᱵᱚᱸᱜᱟ ᱵᱩᱨᱩ ᱠᱚᱨᱮ ᱞᱟᱜᱟᱣ ᱵᱟᱲᱟᱜᱼᱟ᱾
ᱡᱮᱱᱚ ᱡᱟᱦᱟᱸ ᱠᱟᱲᱤ ᱵᱚᱱ ᱞᱟᱹᱭᱟ, ᱡᱟᱦᱟᱸ ᱠᱩᱸᱭᱰᱤ ᱠᱚ ᱥᱩᱱᱩᱢᱟ ᱚᱱᱟ ᱡᱤᱱᱤᱥ ᱫᱚ ᱠᱟᱲᱮ ᱠᱚᱵᱚᱱ ᱞᱟᱹᱭᱟ ᱛᱚ᱾
ᱦᱮᱸ᱾
ᱦᱩᱸ ᱦᱩᱸ᱾ ᱩᱸ ᱥᱟᱶᱛᱮ ᱩᱸ ᱟᱪᱪᱷᱟ ᱢᱟᱛᱠᱚᱢ ᱠᱤ ᱠᱚ ᱞᱮᱴᱚᱭᱟ ᱥᱮ ᱵᱟᱠᱚ ᱞᱮᱴᱚᱭᱟ?
ᱦᱮᱸ ᱞᱮᱴᱚᱭ ᱜᱮᱭᱟᱠᱚ ᱢᱟᱛᱠᱚᱢ᱾ ᱢᱟᱛᱠᱚᱢ ᱞᱮᱴᱚ, ᱢᱟᱛᱠᱚᱢ ᱥᱩᱡ ᱚᱱᱟ ᱠᱚ ᱡᱚᱢ ᱟᱠᱚ ᱾
ᱢᱟᱛᱠᱚᱢ ᱞᱮᱴᱚ ᱞᱮᱴᱚ ᱵᱟᱲᱟ
ᱦᱩᱸ ᱞᱮᱴᱚ ᱫᱚᱞᱮ ᱞᱮᱴᱚ ᱵᱟᱲᱟᱣ ᱟᱠᱟᱫ ᱜᱮᱭᱟ᱾
ᱟᱯᱮ ᱫᱚ?
ᱢᱟᱛᱠᱚᱢ ᱞᱮᱴᱚ ᱫᱚ ᱤᱧ ᱫᱚᱠᱚ ᱞᱮᱴᱚ ᱠᱟᱫᱟ ᱥᱮ ᱵᱟᱹᱧ ᱡᱚᱢ ᱵᱟᱲᱟᱣ ᱠᱟᱫᱟ, ᱠᱤᱱᱛᱩ ᱡᱟᱦᱟᱱᱮ ᱠᱩ ᱩᱛᱩᱭᱟ ᱚᱱᱟ ᱩᱛᱩ ᱫᱩᱧ ᱡᱚᱢ ᱵᱟᱲᱟ ᱠᱟᱫᱟ ᱢᱟᱱᱮ ᱟᱹᱰᱤ ᱴᱮᱥᱴᱤ ᱜᱤᱧ ᱵᱩᱡᱷᱟᱹᱣᱟ ᱤᱧ ᱫᱚ᱾ ᱢᱟᱱᱮ ᱱᱚᱣᱟ ᱫᱚ ᱠᱳᱱᱳ ᱵᱤᱱ ᱱᱟᱜ ᱡᱤᱱᱤᱥ ᱛᱚ ᱠᱳᱱᱳ ᱢᱟᱱᱮ ᱠᱳᱱᱳ ᱥᱟᱨ ᱢᱚᱥᱞᱟ ᱵᱟᱠᱚ ᱞᱟᱜᱟᱣᱟ ᱚᱱᱠᱟᱱ ᱮᱢᱟ ᱟᱨ ᱵᱷᱟᱜᱮ ᱦᱚᱸ ᱵᱩᱡᱷᱟᱹᱜᱼᱟ
ᱟᱪᱪᱷᱟ ᱟᱯᱮᱭᱟᱜ ᱵᱤᱨ ᱠᱚᱨᱮ ᱤᱭᱟᱹ ᱧᱟᱢᱚᱜ ᱜᱮᱭᱟ, ᱨᱟᱱᱩ ᱨᱟᱱ ᱠᱚ ᱧᱟᱢᱚᱜ ᱜᱮᱭᱟ?
ᱦᱩ ᱨᱟᱹᱱᱩ ᱨᱟᱱ ᱠᱚᱫᱚ ᱧᱟᱢ ᱫᱚ ᱧᱟᱢᱚᱜᱼᱟ, ᱵᱤᱨ ᱠᱚᱨᱮ ᱟᱫᱚ ᱨᱟᱱᱩ ᱨᱟᱱ ᱨᱟᱱ ᱠᱚ, ᱡᱟᱦᱟᱸ ᱨᱟᱱ ᱠᱚ ᱚᱱᱟ ᱠᱚᱫᱚ ᱧᱮᱞ ᱦᱳᱭ ᱠᱟᱱ ᱦᱚ ᱟ ᱵᱟᱲᱟᱭ ᱫᱚ ᱵᱟᱹᱱᱩᱜ, ᱡᱮᱢᱚᱱ ᱚᱠᱟ ᱠᱟᱛᱷᱟ ᱨᱮᱠᱚ ᱞᱟᱹᱭᱟ ᱵᱟᱲᱟᱭ ᱠᱷᱟᱱ ᱫᱚᱢ ᱨᱟᱱ, ᱵᱟᱝᱠᱷᱟᱱ ᱫᱚ ᱵᱤᱨ ᱥᱟᱦᱟᱱ ᱢᱟᱱᱮ ᱵᱟᱲᱟᱭ ᱫᱚ ᱵᱟᱹᱱᱩᱜ ᱡᱮ ᱚᱠᱟᱴᱟᱜ ᱨᱟᱱᱩ ᱨᱟᱱ ᱠᱟᱱᱟ, ᱠᱤᱱᱛᱩ ᱧᱟᱢᱚᱜᱼᱟ
ᱟᱞᱮᱭᱟᱜ ᱵᱤᱨ ᱠᱚᱨᱮ ᱦᱚᱸ ᱜᱚᱴᱟ ᱢᱮᱱᱟᱜᱼᱟ, ᱜᱚᱴᱟ ᱵᱤᱨ ᱠᱚᱨᱮ ᱜᱮ ᱢᱮᱱᱟᱜᱼᱟ ᱟᱨᱠᱤ ᱨᱟᱱ ᱨᱟᱱ ᱠᱚᱫᱚ᱾ ᱟᱨ ᱪᱮᱫ ᱪᱮᱫ ᱫᱟᱨᱮ ᱠᱚ ᱢᱮᱱᱟᱜᱼᱟ?
ᱟᱞᱮ ᱥᱮᱫ ᱫᱚ ᱥᱟᱨᱡᱚᱢ ᱫᱟᱨᱮ ᱱᱚᱛᱮ ᱡᱟᱦᱟᱸᱭ ᱞᱮᱠᱟ, ᱟᱪᱪᱷᱟ ᱩᱞ ᱫᱟᱨᱮ ᱠᱚᱦᱚᱸ ᱢᱮᱱᱟᱜᱼᱟ ᱟᱯᱮᱥᱮᱫ ᱩᱞ ᱫᱟᱨᱮ ᱢᱮᱱᱟᱜᱼᱟ?
ᱦᱮᱸ ᱩᱞ ᱫᱟᱨᱮ ᱢᱮᱱᱟᱜ ᱜᱮᱭᱟ ᱟᱞᱮᱥᱮᱜ ᱦᱚᱸ
ᱟᱪᱷᱟ ᱩᱞ ᱡᱟᱦᱟᱸ ᱵᱚᱱ ᱡᱚᱢᱟ ᱩᱞ ᱟᱯᱮ ᱩᱞ ᱫᱚ ᱟᱹᱰᱤ ᱨᱚᱠᱚᱢ ᱠᱟᱛᱮᱫ ᱜᱮ ᱡᱚᱢ ᱜᱟᱱᱚᱜᱼᱟ᱾
ᱦᱮᱸ ᱜᱟᱱᱚᱜ ᱜᱮᱭᱟ, ᱩᱞ ᱦᱳᱭ ᱞᱟᱜᱟᱜ ᱜᱮᱭᱟ ᱩᱞ ᱡᱮᱢᱚᱱ ᱵᱮᱨᱮᱞ ᱛᱮᱦᱚᱸ ᱡᱚᱢ ᱜᱟᱱᱚᱜᱼᱟ ᱡᱚᱠᱷᱚᱱ ᱦᱩᱰᱤᱧ ᱛᱟᱦᱮᱱᱟ ᱦᱳᱭᱳᱜᱼᱟ᱾ ᱛᱚᱠᱷᱚ ᱡᱚᱢ ᱜᱟᱱᱚᱜᱼᱟ ᱵᱮᱞᱮ ᱠᱟᱛᱮ ᱦᱚᱸ ᱡᱚᱢ ᱜᱟᱱᱚᱜᱼᱟ, ᱟᱨ ᱡᱚᱠᱷᱚᱱ ᱠᱟᱹᱴᱤᱡ ᱟᱹᱴᱷᱤ ᱦᱩᱭᱩᱜᱼᱟ ᱚᱱᱟ ᱡᱟᱝ ᱛᱮᱫ ᱛᱮᱭᱟᱨᱚᱜᱼᱟ ᱛᱚᱠᱷᱚᱱ ᱦᱚᱸ ᱡᱚᱢ ᱜᱟᱱᱚᱜᱼᱟ ᱩᱞ ᱫᱚ, ᱟᱨ ᱡᱟᱦᱟᱸ ᱩᱞ ᱵᱟᱦᱟ ᱴᱟᱣ ᱦᱩᱭᱩᱜᱼᱟ ᱚᱱᱟ ᱦᱚᱸ ᱵᱚᱸᱜᱟ ᱠᱚᱨᱮ ᱠᱚ ᱞᱟᱜᱟᱣ ᱵᱟᱲᱟᱭ ᱜᱮᱭᱟ ᱠᱚ ᱩᱞ ᱥᱟᱠᱟᱢ ᱠᱚ ᱡᱟᱦᱟᱸ ᱚᱱᱟ ᱦᱚᱸᱚᱸ ᱵᱚᱸᱜᱟ ᱨᱮᱠᱚ ᱞᱟᱜᱟᱣ ᱜᱮᱭᱟ ᱠᱚ ᱟᱨ ᱫᱟᱨᱮ ᱠᱚᱦᱚᱸ᱾ ᱥᱟᱦᱟᱱ ᱠᱚᱨᱮ ᱦᱚᱸ ᱞᱟᱜᱟᱜ, ᱥᱟᱦᱟᱱ ᱠᱚᱨᱮ ᱠᱚ ᱞᱟᱜᱟᱣ ᱵᱟᱲᱟᱭᱟ᱾ ᱢᱟᱱᱮ ᱩᱞ ᱫᱟᱨᱮ ᱨᱮᱱᱟᱜ ᱡᱷᱚᱛᱚ ᱠᱤᱪᱷᱩ ᱜᱮ ᱠᱟᱢᱤ ᱨᱮᱫᱚ ᱞᱟᱜᱟᱜ ᱜᱮᱭᱟ ᱩᱞ ᱡᱮᱢᱚᱱ ᱟᱪᱟᱨ ᱠᱟᱛᱮᱫ ᱡᱚᱢ ᱜᱟᱱᱚᱜᱼᱟ ᱵᱮᱞᱮ ᱠᱟᱛᱮᱫ ᱦᱚ ᱡᱚᱢ ᱜᱟᱱᱚᱜᱼᱟ ᱵᱮᱞᱮ ᱠᱟᱛᱮᱫ ᱦᱚᱸ ᱟᱪᱟᱨ ᱜᱟᱱᱚᱜᱼᱟ ᱟᱯᱮ ᱥᱮᱫ ᱫᱚ?
ᱦᱮᱸ ᱜᱟᱱᱚᱜᱼᱟ ᱱᱚᱣᱟ ᱟᱢ ᱡᱟᱦᱟᱸ ᱠᱚᱢ ᱞᱟᱹᱭ ᱠᱮᱫᱟ ᱟᱪᱟᱨ ᱠᱟᱛᱮᱫ ᱠᱩᱪᱤᱨᱮ ᱛᱟᱨᱯᱚᱨ ᱵᱮᱞᱮ ᱠᱟᱛᱮᱫ ᱟᱨ ᱢᱤᱫᱴᱟᱱ ᱡᱟᱦᱟᱸ ᱩᱞ ᱵᱮᱞᱮ ᱠᱟᱛᱮᱫ ᱥᱮ ᱩᱞ ᱵᱮᱨᱮᱞ ᱩᱞ ᱜᱮ ᱛᱮᱠᱮ ᱠᱟᱛᱮᱫ ᱦᱩ ᱤᱭᱟᱹ ᱛᱮᱢ ᱴᱩᱠᱩᱡ ᱨᱮ ᱪᱤᱠᱟᱹᱭᱟᱠᱚ ᱟ ᱢᱟᱱᱮ ᱛᱮᱠᱮ ᱠᱟᱛᱮᱫ ᱚᱱᱟ ᱠᱚ ᱨᱚᱰᱚᱡ ᱛᱳᱫ ᱛᱮ ᱚᱱᱟ ᱟᱨᱚᱸ ᱠᱚ ᱚᱱᱮ ᱯᱟᱛᱲᱟ ᱞᱮᱠᱟ ᱮᱱᱮ ᱠᱚ ᱮᱠᱵᱟᱨᱮ ᱪᱷᱮᱨ ᱯᱤᱴᱷᱟᱹ ᱞᱮᱠᱟ ᱠᱚ ᱵᱮᱱᱟᱣᱟ ᱛᱷᱟᱹᱨᱤ ᱟᱨ ᱥᱮᱛᱩᱝ ᱨᱮᱠᱚ ᱛᱟᱥᱮᱭᱟ, ᱚᱱᱠᱟ ᱠᱟᱛᱮ ᱦᱚᱸ ᱩᱞ ᱠᱚ ᱡᱮᱢᱚᱱ ᱮᱸ ᱟᱪᱟᱨ ᱦᱩᱭᱩᱜ ᱠᱟᱱᱟ ᱟᱹᱰᱤ ᱫᱤᱱ ᱥᱚᱝᱨᱚᱠᱷᱚᱱ ᱠᱟᱛᱮᱜ ᱠᱚ ᱡᱚᱢᱟ ᱵᱮᱱᱟᱣ ᱠᱟᱛᱮ ᱮᱢ ᱡᱚᱢᱟ ᱚᱱᱠᱟᱜᱮ ᱟᱨ ᱢᱤᱫᱴᱟᱝ ᱩᱞ ᱫᱟᱨᱮ ᱱᱟᱜ ᱪᱮᱫ ᱢᱤᱫᱴᱟᱝ ᱵᱳᱭᱥᱤᱥᱴᱚ ᱢᱮᱱᱟᱜᱼᱟ ᱡᱮ ᱩᱞ ᱥᱟᱠᱟᱢ ᱫᱚ ᱢᱤᱫ ᱥᱟᱣᱛᱮ ᱠᱳᱱᱳ ᱫᱤ ᱥᱟ ᱵᱟᱝ ᱚᱱᱮ ᱠᱳᱱᱳ ᱫᱤᱱ ᱮᱸ ᱩᱞ ᱥᱟᱠᱟᱢ ᱩᱞ ᱫᱟᱨᱮ ᱫᱚ ᱱᱮᱲᱟ ᱫᱚ ᱵᱟᱢ ᱠᱚᱭᱚᱜᱟᱜ ᱡᱮ ᱯᱩᱨᱟᱹ ᱥᱟᱠᱟᱢ ᱜᱮ ᱧᱩᱨᱦᱟᱹ ᱪᱟᱵᱟ ᱠᱟᱱᱟ ᱠᱤᱱᱛᱩ ᱡᱮᱢᱚᱱ ᱚᱱᱟ ᱞᱟᱦᱟ ᱡᱟᱦᱟᱸ ᱫᱟᱨᱮ ᱠᱚᱞᱟᱝ ᱜᱚᱞᱯᱷᱚ ᱴᱟᱫᱟ ᱥᱟᱨᱡᱚᱢ ᱥᱟᱠᱟᱢ ᱥᱟᱨᱡᱚᱢ ᱥᱟᱠᱟᱢ ᱧᱮᱞᱚᱜ ᱟᱢ ᱩᱸ ᱜᱮ ᱫᱟᱨᱮ ᱥᱟᱠᱟᱢ ᱧᱩᱨᱦᱩᱜᱼᱟ, ᱯᱷᱟᱹᱜᱩᱱ ᱵᱚᱸᱜᱟ ᱠᱷᱟᱱ ᱜᱮ ᱟᱨᱦᱚᱸ ᱦᱟᱹᱨᱤ ᱦᱟᱹᱲᱤᱭᱟᱹᱲ ᱮᱸ ᱞᱮᱠᱟ ᱥᱟᱡᱟᱣ ᱨᱩᱣᱟᱹᱲᱚᱜᱼᱟ ᱠᱤᱱᱛᱩ ᱩᱞ ᱥᱟᱠᱟᱢ ᱫᱚ ᱚᱝᱠᱟ ᱫᱚ ᱵᱟᱝ᱾ ᱩᱞ ᱥᱟᱠᱟᱢ ᱫᱚ ᱵᱚᱨᱟᱵᱚᱨ ᱜᱮ ᱥᱟᱠᱟᱢ ᱛᱟᱦᱮᱸᱱᱟ᱾ ᱟᱡ ᱥᱟᱠᱟᱢ ᱟᱲᱜᱚᱪᱟᱜ ᱦᱟᱨᱟᱪᱟᱜ ᱢᱟᱱᱮ ᱩᱞ ᱫᱟᱨᱮ ᱫᱚ ᱱᱮᱲᱟ ᱫᱚ ᱵᱟᱝ ᱠᱚᱭᱚᱜᱟᱜᱼᱟ᱾
ᱦᱳᱭ᱾
ᱟᱪᱪᱷᱟ ᱟᱯᱮ ᱫᱤᱥᱚᱢ ᱥᱮᱫ, ᱪᱮᱫ ᱠᱚ?
ᱩᱞ ᱠᱚ᱾
ᱩᱞ ᱠᱚᱫᱚ ᱚᱝᱠᱟ ᱠᱟᱛᱮᱫ ᱠᱚ ᱡᱚᱢᱟ ᱡᱟᱦᱟᱸ ᱞᱮᱠᱟᱧ ᱞᱟᱹᱭ ᱠᱮᱫᱟ, ᱟᱪᱪᱷᱟ ᱟᱯᱮ ᱫᱤᱥᱚᱢ ᱥᱮᱫ ᱱᱤᱢ ᱫᱟᱨᱮ ᱛᱚ ᱢᱮᱱᱟᱜᱼᱟ ᱟᱪᱪᱷᱟ ᱱᱤᱢ ᱫᱟᱨᱮ ᱥᱮ ᱱᱤᱢ ᱪᱟᱨᱮᱡ ᱠᱚ ᱡᱟᱦᱟᱸ ᱧᱟᱢᱚᱜ ᱚᱱᱟ ᱠᱚ ᱮᱸ ᱪᱮᱫᱠᱟ ᱯᱮ ᱵᱮᱵᱚᱦᱟᱨᱟ ᱱᱤᱢ ᱫᱟᱨᱮ ᱨᱮᱱᱟᱜ ᱵᱮᱵᱚᱦᱟᱨ?
ᱱᱤᱢ ᱫᱟᱨᱮ ᱨᱮᱱᱟᱜ ᱫᱚ ᱥᱟᱠᱟᱢ ᱦᱚᱸ ᱠᱟᱹᱢᱤ ᱨᱮ ᱞᱟᱜᱟᱜᱼᱟ᱾ ᱪᱟᱨᱮᱡ ᱠᱚᱦᱚᱸ ᱠᱟᱹᱢᱤ ᱨᱮ ᱞᱟᱜᱟᱜᱼᱟ, ᱫᱟᱨᱮ ᱦᱚᱸ ᱪᱷᱟᱞ ᱦᱚᱸ ᱡᱷᱚᱛᱚ ᱠᱤᱪᱷᱩ ᱜᱮ ᱞᱟᱜᱟᱣ ᱫᱚ ᱞᱟᱜᱟᱜᱼᱟ ᱞᱟᱜᱟᱜᱼᱟ᱾ ᱩᱸ ᱪᱟᱨᱮᱡ ᱫᱚ ᱡᱚᱠᱷᱚᱱ ᱯᱟᱛᱲᱟ ᱠᱚ ᱨᱚᱜ ᱦᱩᱭᱩᱜᱼᱟ ᱯᱷᱩᱲᱩᱜ ᱠᱚ ᱵᱮᱱᱟᱣ ᱦᱩᱭᱩᱜᱼᱟ ᱛᱚᱠᱷᱚᱱ ᱱᱤᱢ ᱪᱟᱨᱤᱡ ᱫᱚᱠᱚ ᱞᱟᱜᱟᱣ ᱜᱮᱭᱟ ᱠᱚ᱾ ᱟᱨ ᱱᱚᱛᱮ ᱱᱤᱢ ᱥᱟᱠᱟᱢ ᱫᱚ ᱡᱟᱦᱟᱸ ᱠᱚᱨᱮᱱᱟᱜ ᱨᱟᱱ ᱠᱚᱠᱚ ᱵᱮᱱᱟᱣᱟᱠᱚ ᱱᱤᱢᱪᱷᱟᱞ ᱦᱚᱸ ᱨᱟᱱ ᱠᱚ ᱵᱮᱱᱟᱣᱟ ᱚᱱᱟ ᱨᱮᱱᱟᱜ᱾ ᱱᱤᱢ ᱵᱟᱦᱟ ᱛᱮᱜ ᱦᱚᱸ ᱠᱟᱹᱢᱤᱨᱮ ᱞᱟᱜᱟᱜᱼᱟ ᱟᱨ ᱡᱚ ᱛᱮᱜ ᱦᱚᱸ᱾ ᱚᱱᱟ ᱡᱚ ᱨᱮᱱᱟᱜ ᱡᱟᱦᱟᱸ ᱡᱟᱝ ᱛᱮᱫ ᱛᱟᱦᱮᱸᱱᱟ ᱚᱱᱟ ᱡᱟᱝ ᱠᱚ ᱨᱚᱦᱚᱲ ᱠᱟᱛᱮᱜ ᱥᱩᱱᱩᱢ ᱠᱚ ᱵᱮᱱᱟᱣᱟ ᱚᱱᱟ ᱥᱩᱱᱩᱢ ᱦᱚᱲᱢᱚ ᱠᱚᱨᱮᱜ ᱩᱵ ᱠᱚᱨᱮ ᱵᱚᱦᱚᱜ ᱠᱚᱨᱮ ᱚᱡᱚᱜ ᱜᱟᱱᱚᱜᱼᱟ᱾
ᱢᱟᱱᱮ ᱱᱚᱝᱠᱷᱟ ᱦᱚᱸ ᱧᱮᱞ ᱠᱟᱱᱟ ᱠᱚᱛᱮᱠ ᱱᱤᱢ ᱪᱷᱟᱞ ᱪᱷᱟᱲᱟᱣ ᱠᱟᱛᱮᱫ ᱡᱚ ᱡᱟᱦᱟᱸᱭ ᱠᱚ ᱠᱟᱹᱶᱥᱟᱹᱜ ᱟᱠᱚ ᱱᱚᱝᱠᱟ ᱟᱠᱚ ᱱᱚᱣᱟ ᱞᱚᱞᱚ ᱫᱟᱜ ᱠᱟᱛᱮ ᱠᱚ ᱛᱳᱯᱳᱱᱟ᱾
ᱦᱳᱭ᱾
ᱦᱩᱸ᱾ ᱟᱪᱪᱷᱟ ᱟᱵᱚ ᱡᱟᱦᱟᱸ ᱠᱚᱵᱚᱱ ᱵᱮᱵᱚᱦᱟᱨᱟ ᱵᱚᱱ ᱞᱟᱹᱭ ᱠᱮᱫᱟ ᱚᱱᱟ ᱠᱚᱫᱚ ᱮᱸ ᱡᱷᱚᱛᱚ ᱜᱮᱠᱤ ᱠᱤᱱᱛᱩ ᱮᱸ ᱡᱟᱦᱟᱸ ᱥᱟᱦᱟᱱ ᱠᱚᱞᱟᱝ ᱞᱟᱹᱭ ᱠᱮᱫᱟ ᱟᱵᱚ ᱫᱚ ᱵᱤᱨ ᱨᱮᱱᱟᱜ ᱡᱟᱦᱟᱸ ᱛᱤᱱᱟᱹᱜ ᱡᱤᱱᱤᱥ ᱠᱚᱵᱚᱱ ᱵᱮᱵᱚ ᱦᱟᱨᱟ ᱱᱚᱜᱼᱚᱭ ᱡᱮ ᱯᱩᱨᱟᱹ ᱪᱟᱵᱟ ᱩᱛᱟᱹᱨᱚᱜ ᱢᱟ᱾ ᱚᱱᱟ ᱠᱚᱫᱚ ᱵᱚᱱ ᱫᱚᱦᱚ ᱠᱟᱛᱮᱫ ᱜᱮ ᱡᱮᱢᱚᱱ ᱟᱞᱚ ᱯᱚᱨᱤᱵᱮᱥ ᱟᱞᱚ ᱪᱤᱠᱟᱹᱜ ᱢᱟ ᱚᱝᱠᱟ ᱠᱟ ᱛᱮᱜᱮ ᱟᱵᱚ ᱫᱚᱵᱚᱱ ᱵᱮᱵᱚᱦᱟᱨᱟ᱾
ᱦᱳᱭ ᱦᱳᱭ᱾
ᱚᱱᱟᱜᱮ ᱢᱩᱪᱟᱹᱫ ᱨᱮᱢ ᱞᱟᱹᱭ ᱞᱮᱠᱷᱟᱱ ᱱᱟᱯᱟᱭ ᱠᱚᱜᱼᱟ᱾
ᱡᱟᱛᱮ ᱱᱤᱛᱚᱜ ᱦᱚᱸ ᱟᱵᱚᱦᱚᱸ ᱵᱷᱟᱜᱤ ᱵᱚᱱ ᱛᱟᱦᱮᱸᱱᱟ ᱯᱮᱛᱮ ᱚᱱᱟ ᱠᱟᱢᱤᱨᱮ ᱟᱵᱚ ᱫᱚᱠᱟᱱ ᱨᱮ ᱟᱨᱦᱚᱸ ᱵᱚᱱ ᱞᱟᱜᱟᱣ ᱫᱟᱲᱮᱭᱟᱜ ᱢᱟ ᱵᱤᱨ ᱨᱮᱱ ᱪᱮᱬᱮ ᱠᱚ ᱟᱹᱰᱤ ᱡᱤᱭᱟᱹᱞᱤ ᱠᱚ ᱢᱮᱱᱟᱜ ᱠᱚᱣᱟ ᱩᱱᱠᱩ ᱡᱟᱛᱮ ᱚᱱᱟ ᱨᱮᱠᱚ ᱵᱟᱥ ᱫᱟᱲᱮᱭᱟᱜ ᱢᱟ ᱛᱟᱦᱮᱸ ᱫᱟᱲᱮᱭᱟᱜ, ᱢᱟᱠᱚ᱾ ᱩᱱᱠᱩ ᱛᱚ ᱚᱱᱟ ᱠᱚᱨᱮ ᱜᱮ ᱚᱲᱟᱜ ᱠᱚ ᱵᱮᱱᱟᱣ ᱫᱟᱨᱮ ᱨᱮ ᱚᱲᱟᱜ ᱵᱮᱱᱟᱣ ᱠᱟᱛᱮ ᱜᱮ ᱠᱚ ᱛᱟᱦᱮᱸᱱᱟ᱾ ᱡᱟᱛᱮ ᱩᱱᱠᱚ ᱚᱲᱟᱜ ᱠᱚ ᱵᱟᱝ ᱨᱟᱹᱯᱩᱫᱚᱜ ᱛᱟᱠᱚ ᱢᱟ ᱩᱱᱠᱩ ᱵᱷᱟᱜᱮ ᱛᱮᱠᱚ ᱛᱟᱦᱮᱸ ᱫᱟᱲᱮᱭᱟᱜ ᱢᱟ ᱡᱚᱢᱟᱜ ᱠᱚᱠᱚ ᱧᱟᱢ ᱢᱟ, ᱚᱠᱚᱭᱟᱜ ᱦᱚᱸ ᱵᱟᱝ ᱵᱟᱹᱲᱤᱜ ᱠᱟᱛᱮ ᱟᱨᱠᱤ ᱵᱷᱟᱜᱮ᱾
ᱢᱟᱱᱮ ᱟᱵᱚ ᱵᱤᱨ ᱵᱩᱨᱩ ᱥᱟᱶ ᱛᱮ ᱡᱮᱢᱚᱱ ᱱᱟᱯᱟᱭ ᱛᱮ ᱥᱟᱹᱜᱟᱹᱭ ᱛᱟᱦᱮᱱ ᱛᱟᱵᱚᱱ ᱢᱟ ᱟᱵᱚ ᱢᱚᱫᱽᱷᱮ ᱨᱮ᱾ ᱟᱠᱚ ᱠᱚ ᱵᱟᱧᱪᱟᱜ ᱢᱟ ᱟᱵᱚ ᱵᱚᱱ ᱵᱟᱧᱪᱟᱜ ᱚᱱᱠᱟ ᱠᱟᱛᱮᱫ ᱜᱮ ᱟᱹᱪᱩᱨ ᱵᱤᱦᱩᱨ ᱠᱟᱛᱮᱜ ᱵᱚᱱ ᱵᱟᱧᱪᱟᱜᱼᱟ ᱦᱮᱸ ᱥᱮ ᱵᱟᱝ ᱹ,
ᱦᱳᱭ᱾
ᱫᱟᱨᱮ ᱱᱟᱹᱲᱤ ᱟᱨ ᱢᱟᱹᱱᱢᱤ ᱛᱟᱞᱟᱨᱮ ᱡᱮᱢᱚᱱ ᱱᱟᱯᱟᱭ ᱥᱟᱹᱜᱟᱹᱭ ᱛᱟᱦᱮᱸᱱ ᱢᱟ ᱥᱟᱶ,